ᱦ
ᱦᱮᱞᱳ, ᱦᱮᱸ ᱜᱚᱢᱠᱮ ᱨᱚᱲ ᱟᱸᱡᱚᱢᱚᱜ ᱠᱟᱱᱟ
ᱦᱳᱭ
ᱜᱚᱝᱠᱮ ᱟᱵᱮᱱ ᱵᱮᱱ ᱟᱸᱡᱚᱢ ᱧᱟᱢ ᱮᱫᱟ?
ᱦᱳᱭ ᱜᱚᱝᱠᱮ ᱱᱟᱯᱟᱭ ᱜᱮ ᱨᱚᱲ ᱟᱵᱱᱟᱜ ᱟᱸᱡᱚᱢᱚᱜ ᱠᱟᱱᱟ ᱜᱚᱢᱠᱮ ᱛᱟᱦᱞᱮ ᱡᱚᱢ ᱵᱟᱲᱟ
ᱦᱮᱸ ᱞᱟᱹᱭ ᱢᱮ ᱠᱮ ᱡᱚᱢ ᱵᱟᱲᱟᱫᱚ ᱟᱹᱣᱨᱤ ᱦᱩᱭᱩᱜ- ᱟ, ᱵᱟᱝ ᱜᱚᱝᱠᱮ ᱟᱵᱮᱱ ᱜᱚᱝᱠᱮ?
ᱜᱚᱝᱠᱮ ᱟᱹᱞᱤᱧᱟᱜ ᱫᱚ ᱦᱟᱸᱜ ᱡᱚᱢ ᱵᱟᱲᱟ ᱫᱚ ᱦᱩᱭ ᱟᱠᱟᱱᱟ ᱮᱞᱟᱱ ᱨᱮᱜᱮ ᱱᱤᱛᱚᱜ ᱫᱚ ᱦᱟᱸᱜ ᱜᱤᱛᱤᱡ ᱥᱮᱱ ᱞᱟᱦᱟ ᱦᱩᱭ ᱠᱟᱱᱟ ᱤᱭ ᱜᱚᱢᱠᱮ ᱛᱟᱦᱞᱮ ᱟᱵᱮᱱᱼᱼ ᱪᱟᱹᱠᱨᱤ ᱵᱮᱯᱟᱨ ᱢᱟᱱᱮ ᱠᱟᱹᱢᱤ ᱵᱮᱯᱟᱨ ᱛᱮ ᱪᱮᱫ ᱵᱮᱱ ᱢᱚᱱᱮ ᱠᱮᱭᱟ? ᱠᱟᱹᱢᱤ ᱟᱵᱚ ᱫᱚᱨᱠᱟᱨ ᱟᱵᱚ ᱠᱟᱱᱟ? ᱪᱮ ᱵᱟᱝ ᱫᱚᱨᱠᱟᱨᱟᱵᱚᱱ ᱠᱟᱱᱟᱸ ᱡᱟ, ᱸ ᱜ ᱟᱵᱮᱱ ᱢᱟ ᱵᱮᱱ ᱞᱟᱹᱭ ᱠᱮᱫ ᱡᱟᱦᱟᱸ ᱫᱚ ᱟᱵᱚ ᱡᱤᱭᱚᱱ ᱨᱮ ᱟᱹᱰᱤ ᱢᱟᱨᱟᱝ ᱟᱹᱰᱤ ᱢᱤᱫᱴᱟᱝ ᱜᱩᱨᱩᱛᱚ ᱟᱱᱟᱜ ᱤᱭᱟᱹ ᱠᱟᱱᱟ ᱜᱷᱚᱴᱚᱱᱟ ᱠᱟᱱᱟ ᱡᱟᱦᱟᱸ ᱫᱚ
ᱦᱮᱸ ᱜᱚᱝᱠᱮ ᱚᱱᱠᱟ ᱞᱮᱠᱟ ᱛᱮᱫᱚ ᱵᱟᱹᱞᱤᱧ ᱞᱟᱹᱭ ᱫᱟᱲᱮ ᱟᱵᱤᱱᱟ ᱛᱚ ᱡᱟ ᱠᱷᱚᱱ ᱡᱟ ᱟᱹᱭᱠᱟᱹᱜ ᱠᱟᱱᱟ ᱡᱟᱦᱟᱸᱭ ᱴᱷᱮᱡ ᱠᱟᱹᱣᱰᱤ ᱛᱟᱦᱮᱱ ᱠᱟᱱᱟ ᱩᱱᱤᱭᱟᱜ ᱜᱮ ᱠᱟᱹᱢᱤ ᱦᱚᱸ ᱮᱠᱷᱚᱱ ᱡᱟᱦᱟᱸ ᱞᱮᱠᱟ ᱵᱟᱭᱨᱮ ᱫᱤᱥᱚᱢ ᱠᱟᱹᱢᱤ ᱠᱚ ᱪᱟᱞᱟᱜ ᱠᱟᱱᱟ ᱟᱹᱛᱩ ᱚᱲᱟᱜ ᱠᱚᱨᱮᱱ ᱛᱚ ᱵᱟᱭᱨᱮ ᱪᱟᱞᱟᱣ ᱠᱟᱛᱮ ᱨᱮᱦᱚᱸ ᱞᱤᱧ ᱧᱮᱞᱫᱟ ᱟᱹᱰᱤ ᱦᱚᱲ ᱜᱮ ᱜᱮ ᱢᱟᱱᱮ ᱵᱟᱝ ᱠᱟᱹᱣ ᱟᱹᱰᱤ ᱟᱹᱜᱩ ᱠᱟᱛᱮᱫ ᱜᱮ ᱚᱲᱟᱜ ᱠᱚ ᱦᱤᱡᱩᱜ ᱠᱟᱱᱟ ᱢᱟᱱᱮ ᱚᱲᱟᱜ ᱠᱷᱚᱡ ᱯᱚᱭᱥᱟ ᱠᱳᱞ ᱦᱩᱭᱩᱜ ᱠᱟᱱᱟ ᱚᱱᱠᱟ ᱦᱚᱸ ᱧᱮᱞᱚᱜᱚᱜ ᱠᱟᱱᱟ ᱛᱚ ᱟᱨ ᱠᱤᱪᱷᱩ ᱠᱤᱪᱷᱩ ᱡᱟᱦᱟᱸ ᱵᱷᱟᱜᱤ ᱵᱷᱟᱜᱤ ᱠᱟᱹᱢᱤ ᱢᱮᱱᱟᱜ ᱟᱠᱟ ᱠᱟᱫᱟ ᱛᱚ ᱠᱤᱪᱷᱩ ᱠᱤᱪᱷᱩ ᱞᱤᱧ ᱟᱸᱡᱚᱢ ᱠᱟᱫᱟ ᱥᱮ ᱪᱮᱫ ᱯᱚᱭᱥᱟ ᱞᱟᱜᱟᱜᱼᱟ ᱯᱚᱭᱥᱟ ᱮᱢ ᱢᱮ ᱮᱸᱰᱮ ᱠᱷᱟᱱ ᱚᱸᱰᱮ ᱠᱟᱹᱢᱤ ᱠᱚ ᱦᱟᱛᱟᱣ ᱢᱮᱭᱟ ᱴᱷᱤᱠ ᱜᱮᱭᱟ ᱛᱚ ᱚᱸᱰᱮ ᱠᱟᱹᱢᱤ ᱞᱟᱦᱟ ᱢᱟᱱᱮ ᱟᱢ ᱚᱸᱰᱮᱢ ᱠᱟᱹᱢᱤᱭᱟ ᱚᱱᱟ ᱞᱟᱹᱜᱤᱫ ᱛᱮ ᱟᱨ ᱢᱤᱫᱴᱟᱝ ᱟᱢ ᱢᱤᱫᱴᱟᱝ ᱠᱟᱜᱚᱡᱽ ᱠᱚ ᱮᱢᱟᱢᱟ ᱯᱷᱟᱭᱤᱞ ᱠᱚ ᱮᱢᱟᱢᱟ ᱚᱱᱟᱨᱮ ᱟᱢ ᱥᱤᱜᱽᱱᱮᱪᱟᱨ ᱦᱩᱭᱩᱜ ᱛᱟᱢᱟ ᱡᱮ ᱢᱮᱱᱛᱮ ᱤᱧ ᱫᱚ ᱢᱤᱫ ᱵᱚᱪᱷᱚᱨᱤᱧ ᱠᱟᱹᱢᱤᱭᱟ ᱱᱚᱰᱮ ᱚᱱᱮ ᱚᱱᱠᱟ ᱜᱚᱸᱠᱮ ᱠᱚᱨᱟᱣ ᱦᱩᱭᱩᱜ ᱠᱟᱱᱟ ᱮᱸᱰᱮ ᱠᱷᱟᱱ ᱪᱮᱫ ᱤᱧ ᱞᱟᱹᱭᱟ ᱟᱨ ᱡᱟᱦᱟᱸ ᱯᱟᱲᱦᱟᱣ ᱠᱟᱛᱮᱫ ᱟᱨᱠᱤ ᱡᱟᱦᱟᱸ ᱠᱚ ᱧᱟᱢᱚᱜ ᱠᱟᱱᱟ ᱪᱟᱹᱠᱨᱤ ᱠᱚ ᱮᱸᱰᱮ ᱠᱷᱟᱱ ᱚᱱᱟ ᱠᱚᱨᱮ ᱦᱚᱞᱤᱧ ᱧᱮᱞ ᱮᱫᱟ ᱮᱸᱰᱮ ᱠᱷᱟᱱ ᱵᱷᱤᱛᱨᱤ ᱵᱷᱤᱛᱨᱤ ᱥᱮᱠᱚ ᱞᱟᱹᱭᱮᱫ ᱜᱮᱭᱟ ᱡᱟᱦᱟᱸ ᱵᱟᱭᱨᱮ ᱡᱟᱦᱟᱸ ᱟᱸᱡᱚᱢᱚᱜ ᱠᱟᱱᱟ ᱟᱨᱠᱤ ᱯᱚᱭᱥᱟ ᱫᱚ ᱵᱟᱠᱚ ᱵᱚᱞᱚᱱ ᱠᱟᱱᱟ ᱛᱚ ᱠᱷᱚᱱ ᱞᱤᱧ ᱧᱮᱞᱮᱫ ᱜᱮᱭᱟ ᱟᱹᱞᱤᱧ ᱫᱚ ᱮᱠᱦᱚᱱ ᱦᱩᱞᱥᱧ ᱯᱟᱲᱟᱜ ᱠᱟᱱᱜᱮᱭᱟ ᱛᱚ ᱮᱠᱦᱚᱱ ᱧ ᱧᱮᱞᱮᱫ ᱜᱮᱭᱟ ᱡᱮ ᱢᱮᱱᱛᱮ ᱵᱷᱤᱛᱨᱤ ᱵᱷᱤᱛᱨᱤ ᱵᱷᱤᱛᱨᱤ ᱛᱮᱫᱚ ᱯᱚᱭᱥᱟ ᱫᱚ ᱪᱟᱞᱟᱜ ᱠᱟᱱ ᱜᱮᱭᱟ ᱟᱨᱠᱤ ᱯᱚᱭᱥᱟ ᱮᱢ ᱢᱮ ᱠᱷᱟᱱ ᱠᱟᱹᱢᱤ ᱠᱚ ᱮᱢᱟᱢᱟ ᱟᱨ ᱵᱟᱝᱠᱷᱟᱱ ᱵᱟᱢ ᱠᱚ ᱵᱟᱢ ᱮᱢ ᱧᱟᱢᱟ ᱚᱱᱮ ᱱᱚᱱᱠᱟ ᱦᱚᱸ ᱧᱮᱞᱚᱜ ᱠᱟᱱᱟ
ᱦᱳᱭ ᱟᱨ ᱜᱚᱢᱠᱮ ᱤᱧᱟᱹᱜ ᱞᱮᱠᱟ ᱫᱚ ᱦᱟᱸᱜ ᱢᱚᱱᱮ ᱫᱚ ᱦᱩᱭᱩᱜ ᱠᱟᱱᱟ ᱡᱟᱦᱟᱸ ᱫᱚ ᱤᱧ ᱡᱟᱦᱟᱸ ᱛᱤᱱᱟᱹᱜ ᱤᱧ ᱵᱟᱲᱟᱭ ᱠᱟᱫᱟ ᱢᱮᱱᱫᱟ ᱟᱵᱚ ᱡᱤᱭᱚᱱ ᱨᱮᱦᱚᱸ ᱡᱟᱦᱟᱸ ᱠᱟᱹᱢᱤ ᱠᱟᱹᱢᱤ ᱫ ᱟᱜ ᱦᱚᱸ ᱟᱹᱰᱤ ᱟᱸᱴ ᱜᱮ ᱞᱟᱹᱠᱛᱤ ᱠᱟᱱᱟ ᱡᱟᱦᱟᱸ ᱫᱚ ᱟᱵᱚᱣᱟᱜ ᱜᱷᱟᱨᱚᱸᱡᱽ ᱥᱟᱶᱛᱮ ᱞᱟᱦᱟ ᱞᱟᱦᱟ ᱥᱮᱱ ᱞᱟᱦᱟ ᱪᱟᱞᱟᱜ ᱥᱮ ᱡᱤᱭᱚᱱ ᱨᱮ ᱡᱟᱦᱟᱸ ᱞᱮᱠᱟᱱ ᱮᱸᱴᱠᱮᱴᱚᱬᱮ ᱥᱟᱦᱟ ᱜᱤᱰᱤ ᱚᱱᱟ ᱥᱟᱶᱛᱮ ᱡᱟᱦᱟᱸᱟᱱ ᱟᱵᱚ ᱱᱟᱱᱟ ᱦᱩᱱᱟᱹᱨ ᱡᱤᱱᱤᱥ ᱠᱚᱵᱚ ᱠᱤᱨᱤᱧ ᱟᱥᱮ
ᱦᱩᱸ
ᱚᱱᱟ ᱠᱟᱹᱢᱤ ᱠᱟᱹᱥᱱᱤ ᱨᱮ ᱡᱟᱦᱟᱸ ᱫᱚ ᱠᱟᱹᱣᱰᱤ ᱵᱟᱝ ᱛᱟᱦᱮᱱ ᱠᱷᱟᱱ ᱦᱟᱸᱜ ᱵᱟᱭ ᱮᱢᱟᱢ ᱠᱟᱱᱟ ᱚᱱᱟ ᱫᱚ ᱚᱱᱟ ᱢᱤᱫᱴᱟᱝ ᱧᱮᱞᱚᱜ ᱠᱟᱱᱟ ᱥᱮ ᱡᱟᱸᱦᱟᱸ ᱛᱮᱢ ᱪᱟᱞᱟᱜ ᱠᱟᱱᱟ ᱚᱱᱟ ᱡᱟᱭᱜᱟ ᱨᱮ ᱟᱢ ᱠᱟᱹᱣᱰᱤ ᱵᱟᱝᱠᱟᱱ ᱵᱟᱢ ᱪᱟᱞᱟᱣ ᱫᱟᱲᱮᱭᱟᱜ ᱠᱟᱱᱟ ᱚᱱᱟ ᱢᱤᱫᱴᱮᱱ ᱟᱱᱟᱴ ᱧᱮᱞᱚᱜ ᱠᱟᱱᱟ ᱡᱟᱦᱟᱸᱱ ᱟᱵᱚ ᱚᱞᱚᱜ ᱡᱤᱭᱚᱱ ᱨᱮᱜᱮ ᱧᱮᱞ ᱢᱮᱭᱟ ᱡᱟᱦᱟᱸᱨᱮ ᱟᱢ ᱠᱟᱹᱣᱰᱤ ᱞᱟᱜᱟᱣᱟᱢ ᱠᱟᱱᱟ ᱤᱭᱟᱹ ᱞᱟᱹᱜᱤᱫ ᱯᱟᱲᱦᱟᱣ ᱞᱟᱹᱜᱤᱫ ᱦᱟᱸᱜ ᱚᱸᱰᱮ ᱦᱟᱸᱜ ᱧᱮᱞ ᱢᱮᱭᱟ ᱟᱢ ᱠᱟᱹᱣᱰᱤ ᱵᱟᱝ ᱛᱟᱦᱮᱱ ᱛᱟᱢ ᱠᱷᱟᱡᱽ ᱡᱟᱦᱟᱸ ᱫᱚ ᱵᱷᱩᱨᱛᱤ ᱚᱱᱟ ᱫᱚ ᱦᱟᱸᱜ ᱵᱟᱝᱠᱚ ᱦᱟᱛᱟᱣ ᱦᱟᱛᱟᱣᱮᱫ ᱢᱮᱭᱟ ᱚᱱᱮᱠᱚ ᱢᱤᱫᱴᱟᱜ ᱟᱱᱟᱴ ᱧᱮᱞᱚᱜ
ᱟᱨ ᱢᱤᱫᱴᱟᱝ ᱜᱚᱢᱠᱮ ᱡᱤᱱᱤᱥ ᱧᱮᱞᱚᱜᱚᱜ ᱠᱟᱱᱟ ᱡᱟᱦᱟᱸ ᱫᱚ ᱢᱟᱱᱮ ᱟᱢ ᱡᱟᱦᱟᱸᱢ ᱞᱟᱹᱭ ᱠᱮᱫᱟ ᱢᱮ ᱢᱤᱫᱴᱟᱝ ᱥᱚᱨᱠᱟᱨᱤᱻ ᱥᱠᱩᱞ ᱢᱟᱱᱮ ᱠᱚᱞᱮᱡ ᱨᱮᱠᱤ ᱥᱠᱩᱞ ᱨᱮ ᱧᱮᱞᱚᱜᱚᱜ ᱠᱟᱱᱟ ᱚᱱᱠᱟ ᱞᱮᱠᱟ ᱫᱚ ᱯᱟᱲᱦᱟᱣ ᱦᱚᱸ ᱟᱨᱠᱤ ᱵᱟᱝ ᱦᱩᱭᱩᱜ ᱠᱟᱱᱟ ᱠᱟᱹᱣᱰᱤ ᱟᱨ ᱡᱟᱦᱟᱸᱴᱟᱜ ᱠᱟᱹᱣᱰᱤ ᱛᱟᱦᱮᱱ ᱠᱟᱱᱟ ᱚᱸᱰᱮ ᱠᱷᱟᱱ ᱚᱸᱰᱮ ᱫᱚ ᱵᱷᱟᱜᱤ ᱜᱮ ᱟᱨ ᱠᱚᱞᱮᱡ ᱠᱚᱨᱮ ᱦᱚᱸ ᱧᱮᱞᱚᱜᱚᱜ ᱠᱟᱱᱟ ᱥᱮ ᱤᱥᱠᱩᱞ ᱠᱚᱨᱮ ᱦᱚᱸ ᱟᱢ ᱮᱠᱡᱟᱢ ᱞᱟᱦᱟ ᱡᱩᱫᱤ ᱟᱢᱟᱜ ᱡᱩᱫᱤ ᱡᱟᱦᱟᱸ ᱯᱚᱭᱥᱟ ᱠᱟᱹᱣᱰᱤ ᱛᱟᱢ ᱚᱱᱟ ᱡᱩᱫᱤ ᱵᱟᱢ ᱮᱢ ᱫᱟᱲᱮᱭᱟᱜ ᱠᱷᱟᱱ ᱮᱠᱡᱟᱢ ᱟᱢᱟᱜ ᱮᱠᱡᱟᱢ ᱦᱚᱞ ᱦᱚᱸ ᱵᱟᱠᱚ ᱫᱩᱲᱩᱵ ᱦᱚᱪᱚᱣᱟᱢᱟ ᱟᱢᱟᱜ ᱦᱚᱞ ᱴᱤᱠᱤᱴ ᱡᱟᱦᱟᱸ ᱠᱚ ᱮᱢᱟᱢᱟ ᱚᱱᱟ ᱦᱚᱸ ᱜᱚᱢᱠᱮ ᱵᱟᱢᱵᱱ ᱧᱟᱢᱟ ᱠᱟᱹᱣᱰᱤ ᱫᱟᱨᱟᱭ ᱛᱮᱜᱮ ᱟᱱᱟᱴ ᱫᱚ ᱟᱹᱰᱤ ᱞᱮᱠᱟᱱᱟᱜ ᱢᱮᱱᱟᱜ ᱟᱠᱟᱫᱟ
ᱦᱳᱭ
ᱦ
ᱴᱷᱤᱠ ᱜᱚᱝᱠᱮ ᱟᱵᱤᱱ ᱡᱟᱦᱟ ᱵᱤᱱ ᱞᱟᱹᱭ ᱠᱮᱫᱟ ᱱᱚᱜᱚᱭ ᱤᱥᱠᱩᱞ ᱠᱚᱨᱮ ᱦᱟᱸᱜ ᱡᱟᱦᱟᱸ ᱤᱭᱟᱹ ᱠᱚ ᱠᱟᱱᱟ ᱟᱵᱚ ᱠᱟᱹᱣᱰᱤ ᱠᱚ ᱞᱟᱜᱟᱣᱟᱢ ᱠᱟᱱᱟ ᱚᱱᱟ ᱫᱚ ᱮᱠᱫᱚᱢ ᱱᱟᱯᱟᱭ ᱠᱟᱛᱷᱟᱢ ᱞᱟᱹᱭ ᱟᱠᱟᱫᱟ ᱜᱚᱝᱠᱮ ᱾ ᱡᱟᱦᱟᱸ ᱫᱚᱦᱟᱸᱜ ᱟᱵᱚ ᱚᱱᱟ ᱡᱟᱭᱜᱟᱨᱮ ᱡᱟᱦᱟᱸᱨᱮ ᱟᱢ ᱫᱩᱲᱩᱵ ᱫᱟᱲᱮᱭᱟᱜᱼᱟ ᱚᱱᱟ ᱚ ᱠᱚ ᱡᱟᱭᱜᱟ ᱨᱮ ᱟᱢ ᱵᱟᱢ ᱫᱩᱲᱩᱵ ᱫᱟᱲᱮᱭᱟᱜ ᱠᱟᱱᱟ ᱚᱱᱮᱠᱟᱱᱟᱜ ᱢᱤᱫᱴᱮᱡ ᱧᱮᱞᱚᱜ ᱠᱟᱱᱟ ᱴᱷᱤᱠ ᱟᱨ ᱡᱟᱦᱟᱸ ᱡᱟᱭᱜᱟ ᱨᱮ ᱟᱢ ᱢᱟᱱᱮ ᱤᱭᱟᱹ ᱠᱟᱱᱟᱢ ᱢᱟᱱᱮ ᱟᱢᱜᱮ ᱦᱟᱢ ᱧᱟᱢᱟ ᱠᱤᱱᱛᱩ ᱚᱱᱟ ᱡᱟᱭᱜᱟ ᱨᱮ ᱦᱟᱸ ᱢᱤᱫᱴᱮᱱ ᱧᱮᱞ ᱢᱮ ᱟᱢ ᱵᱟᱭ ᱫᱲᱟᱹᱲ ᱦᱚᱪᱣᱟᱢ ᱠᱟᱱᱟ ᱯᱚᱭᱥᱟ ᱪᱷᱟᱲᱟᱜ ᱚᱱᱮᱠᱟ ᱢᱤᱫᱴᱮᱱ ᱧᱮᱞᱚᱜ ᱠᱟᱱᱟ ᱾ ᱛᱟᱦᱚᱞᱮ ᱜᱚᱝᱠᱮ ᱯᱟᱲᱦᱟᱣ ᱩᱱᱠᱩ ᱫᱚ ᱛᱤᱱᱟᱹᱜ ᱡᱷᱟᱹᱞ ᱦᱩᱭᱩᱭᱟ ᱟᱠᱟᱱᱟ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ ᱟᱨ ᱯᱟᱲᱦᱟᱜ ᱡᱤᱭᱚᱱ ᱨᱮ ᱪᱮᱫ ᱞᱮᱠᱟ ᱱᱟᱯᱟᱭ ᱥᱮ ᱪᱮᱫᱮᱠᱟ ᱵᱩᱡ ᱜᱮᱵᱮᱱ ᱟᱹᱭᱠᱟᱹᱣ ᱮᱫᱟ ᱦᱟᱸᱜ ᱠᱟᱹᱴᱤᱡ ᱚᱱᱟ ᱵᱟᱨᱮᱛᱮ ᱠᱟᱹᱴᱤᱡ ᱛᱷᱚᱲᱟ ᱠᱷᱟᱱ ᱵᱮᱱ ᱞᱟᱹᱭ ᱞᱮᱠᱷᱟᱱ? ᱡᱟᱦᱟᱸ ᱫᱚ ᱱᱟᱯᱟᱭ ᱠᱚᱜ-ᱟ
ᱟᱹᱞᱤᱧ ᱫᱚ ᱜᱚᱢᱠᱮ ᱱᱚᱜᱼᱚᱭ ᱢᱟᱱᱮ ᱪᱮᱫ ᱟᱞᱤᱧ ᱫᱚ ᱜᱟᱝᱠᱮ ᱪᱮᱫᱞᱮᱠᱟ ᱳᱭᱟᱱ ᱠᱷᱚᱡ ᱯᱷᱳᱨ ᱫᱷᱟᱹᱵᱤᱡ ᱫᱚ ᱵᱟᱝ ᱵᱮᱝᱜᱚᱞᱤ ᱢᱤᱰᱤᱭᱟᱢ ᱛᱞᱤᱧ ᱯᱟᱲᱦᱟᱣ ᱟᱠᱟᱱᱟ ᱟᱨ ᱯᱷᱟᱭᱤᱵᱽ ᱠᱷᱚᱡ ᱴᱩᱭᱮᱞᱵᱽ ᱫᱷᱟᱹᱵᱤᱡ ᱫᱚ ᱢᱟᱱᱮ ᱯᱷᱟᱭᱤᱵᱽ ᱠᱷᱚᱡ ᱴᱮᱱ ᱫᱷᱟᱹᱵᱤᱡ ᱫᱚ ᱯᱟᱲᱦᱟᱣ ᱮᱱᱟᱞᱤᱧ ᱥᱟᱱᱛᱟᱞᱤ ᱛᱮ ᱟᱵᱟᱨ ᱟᱵᱟᱨ ᱥᱚᱨᱠᱟᱨᱤ ᱥᱠᱩᱞ ᱨᱮᱜᱮ ᱫᱤᱭᱯᱚᱨ ᱤᱞᱮᱵᱷᱮᱱ ᱠᱷᱚᱱ ᱴᱩᱭᱮᱞᱵᱷ ᱨᱮᱫᱚ ᱛᱫᱚ ᱢᱟᱠᱥ ᱠᱚᱦᱚᱸ ᱵᱷᱟᱜᱮ ᱧᱟᱢ ᱞᱮᱱᱟ ᱴᱮᱱ ᱨᱮ ᱛᱚ ᱛᱚ ᱥᱟᱭᱮᱱᱥ ᱛᱮ ᱯᱟᱲᱦᱟᱣ ᱦᱩᱭ ᱞᱮᱱᱟ ᱮᱸᱰᱮᱠᱷᱟᱱ ᱟᱨ ᱱᱤᱛᱚᱜ ᱠᱚ ᱟᱫᱚ ᱱᱤᱛᱚᱜ ᱮᱸᱰᱮᱠᱷᱟᱱ ᱵᱤᱴᱮᱠ ᱥᱮᱫ ᱪᱟᱞᱟᱣ ᱦᱩᱭ ᱟᱠᱟᱱᱟ ᱾
ᱦᱳᱭ ᱦᱳᱭ
ᱟᱫᱚ ᱱᱤᱛᱚᱜ ᱫᱚ ᱟᱯᱟᱛᱚ-ᱛᱚ ᱚᱱ ᱵᱮᱥᱚᱨᱠᱟᱨᱤ ᱛᱮᱜᱮ ᱯᱟᱲᱦᱟᱜ ᱦᱩᱭᱩᱜ ᱠᱟᱱᱟ ᱟᱸᱡᱚᱢᱚᱜ ᱠᱟᱱᱟ ᱟᱹᱰᱤ ᱠᱚᱢᱯᱤᱴᱤᱥᱮᱱ ᱦᱩᱭᱟᱹᱜ ᱠᱟᱱᱟ᱾ ᱟᱨᱠᱤ ᱟᱞᱮ ᱨᱮᱱ ᱡᱟᱦᱟᱸᱭ ᱞᱟᱹᱴᱩ ᱞᱟᱹᱴᱩ ᱥᱮᱬᱟ ᱫᱟᱼᱫᱟ ᱛᱟᱠᱚ ᱢᱮᱱᱟᱜ ᱠᱚᱣᱟ ᱛᱚ ᱩᱱᱠᱩ ᱦᱚᱸ ᱱᱤᱛ ᱫᱷᱟᱹᱵᱤᱡ ᱛᱮ ᱟᱹᱣᱨᱤ ᱠᱚ ᱧᱟᱢᱟ ᱚᱱᱠᱟ ᱞᱮᱠᱟᱱᱟᱜ ᱠᱟᱹᱢᱤ ᱠᱚᱫᱚ ᱾ ᱛᱚ ᱟᱞᱤᱧ ᱫᱚ ᱢᱤᱫᱴᱟᱝ ᱜᱮ ᱜᱚᱢᱠᱮ ᱟᱞᱮᱨᱮᱱ ᱜᱚᱢᱠᱮ ᱛᱟᱠᱚ ᱡᱟᱦᱟᱸ ᱠᱚ ᱢᱮᱛᱟᱜ ᱞᱮ ᱛᱟᱦᱮᱸ ᱠᱟᱱᱟ ᱟᱞᱮ ᱛᱟᱦᱮᱱᱟ ᱛᱟᱦᱮ ᱟᱯᱮᱫᱚ ᱥᱟᱱᱛᱟᱞᱤ ᱢᱤᱰᱤᱭᱟᱢ ᱛᱮᱯᱮ ᱯᱟᱲᱦᱟᱣ ᱠᱟᱱᱟ ᱛᱚ ᱥᱟᱱᱛᱟᱞᱤ ᱛᱮᱫᱚ ᱩᱱᱟᱹᱜ ᱢᱟᱱᱮ ᱠᱚᱢᱯᱤᱴᱤᱥᱮᱱ ᱦᱚᱸ ᱠᱚᱢ ᱜᱮᱭᱟ ᱾ ᱛᱚ ᱟᱞᱮᱨᱮᱱ ᱡᱟᱦᱟᱸᱭ ᱥᱤᱱᱤᱭᱟᱨ ᱫᱟᱼᱫᱟ ᱛᱟᱠᱚ ᱢᱮᱱᱟᱜ ᱠᱚᱣᱟ ᱾
ᱦᱳᱭ ᱦᱳᱭ
ᱛᱚ ᱩᱱᱠᱩ ᱠᱚᱫᱚ ᱱᱤᱛ ᱫᱷᱟᱹᱵᱤᱡ ᱛᱮ ᱠᱟᱹᱢᱤ ᱦᱚᱸ ᱟᱹᱣᱨᱤ ᱠᱚ ᱧᱟᱢᱟ ᱴᱷᱤᱠᱜᱮᱭᱟ ᱛᱚ ᱟᱨ ᱢᱤᱫᱴᱟᱝ ᱤᱧ ᱢᱟᱢᱟ ᱨᱮᱱ ᱠᱚᱲᱟᱭ ᱛᱟᱦᱮᱸ ᱠᱟᱱᱟ ᱛᱚ ᱩᱱᱤ
ᱦᱳᱭ
ᱵᱮᱥᱚᱨᱠᱟᱨᱤ ᱛᱮᱜᱮ ᱩᱱᱤ ᱦᱚᱸᱭ ᱵᱷᱩᱛᱤ ᱞᱮᱱ ᱜᱮᱭᱟ ᱴᱷᱤᱠ ᱜᱮᱭᱟ ᱛᱚ ᱩᱱᱤ ᱫᱚ ᱟᱹᱰᱤ ᱢᱟᱱᱮ ᱩᱱᱠᱩ ᱠᱷᱚᱡ ᱛᱟᱭᱱᱚᱢ ᱛᱮᱭ ᱪᱟᱞᱟᱣᱱᱟ ᱛᱚ ᱚᱱᱟ ᱵᱤᱴᱮᱠ ᱮ ᱠᱚᱨᱟᱣ ᱞᱮᱫᱟ ᱛᱚ ᱩᱱᱤ ᱫᱚ ᱯᱩᱱ ᱵᱚᱪᱷᱚᱨ ᱯᱚᱨ ᱜᱮ ᱩᱱᱤ ᱫᱚ ᱢᱤᱫᱴᱟᱝ ᱟᱭᱟᱜ ᱟᱹᱥᱩᱞ ᱞᱮᱠᱟᱱᱟᱜ ᱡᱤᱭᱚᱱ ᱠᱷᱟᱸᱰᱟᱣ ᱨᱮᱱᱟᱜ ᱪᱟᱹᱠᱨᱤ ᱫᱚ ᱢᱤᱫᱴᱟᱝ ᱟᱡ ᱫᱚᱭ ᱟᱨᱡᱟᱣ ᱡᱚᱱᱟᱜ ᱟᱱᱟ ᱾ ᱮᱸᱰᱮᱠᱷᱟᱱ ᱩᱱᱤ ᱫᱟᱫᱟᱣᱟᱜ ᱠᱟᱛᱷᱟ ᱛᱮᱜᱮ ᱤᱧ ᱦᱚᱧ ᱪᱟᱞᱟᱣ ᱠᱟᱱᱟ ᱮᱸᱰᱮᱠᱷᱟᱱ ᱱᱚᱜᱼᱚᱭ ᱛᱚ ᱱᱚᱜᱚᱭᱛᱚ ᱱᱮᱥ ᱫᱚ ᱥᱮᱠᱮᱱ ᱤᱭᱟᱨ ᱨᱮ ᱯᱟᱲᱦᱟᱣ ᱦᱩᱭᱩᱜ ᱠᱟᱱᱟ
ᱦᱳᱭ ᱦᱚᱜᱼᱭ ᱜᱚᱝᱠᱮ ᱱᱟᱯᱟᱭ ᱠᱟᱛᱷᱟ ᱵᱮᱱ ᱞᱟᱹᱭ ᱠᱮᱫᱟ ᱱᱚᱜᱼᱚᱭ ᱢᱤᱫᱴᱮᱱ ᱱᱟᱯᱟᱭ ᱠᱟᱛᱷᱟ ᱵᱮᱱ ᱥᱟᱵ ᱨᱟᱠᱟᱵ ᱠᱮᱫᱟ ᱡᱟᱦᱟᱸ ᱫᱚ ᱟᱵᱚ ᱥᱟᱱᱛᱟᱞᱤ ᱢᱤᱰᱤᱭᱟᱢ ᱥᱮ ᱜᱚᱜᱚ ᱯᱟᱹᱨᱥᱤ ᱛᱮᱵᱚ ᱯᱟᱲᱦᱟᱜ ᱠᱟᱱ ᱫᱚ ᱱᱚᱣᱟ ᱫᱚ ᱦᱟᱸ ᱩᱱᱟᱹᱜ ᱠᱚᱢ ᱠᱚᱢᱯᱤᱴᱤᱥᱮᱱ ᱫᱚ ᱵᱟᱝᱵᱚ ᱵᱩᱡᱽᱫᱟ ᱠᱤᱱᱛᱩ ᱠᱚᱢᱯᱤᱴᱤᱥᱮᱱ ᱫᱚ ᱦᱟᱸᱜ ᱢᱮᱱᱟᱜ ᱜᱮᱛᱟᱵᱚᱱᱟ ᱡᱟᱦᱟᱸ ᱫᱚ ᱟᱵᱚ ᱠᱚ ᱛᱟᱞᱟ ᱨᱮᱜᱮ ᱢᱟᱱᱮ ᱟᱵᱚ ᱫᱚ ᱪᱮᱫ ᱞᱮᱠᱟᱧ ᱢᱮᱱᱟ ᱱᱚᱣᱟ ᱫᱚ ᱦᱟᱸᱜ ᱠᱷᱟᱹᱞᱤ ᱟᱵᱚ ᱫᱚ ᱠᱷᱟᱹᱞᱤ ᱡᱮ ᱦᱟᱹᱱᱤ ᱫᱚ ᱮᱴᱟᱜᱼ ᱮ ᱯᱟᱲᱦᱟᱜ ᱠᱟᱱᱟ ᱟᱵᱚ ᱫᱚ ᱮᱴᱟᱜ ᱟ ᱵᱚ ᱯᱟᱲᱦᱟᱜ ᱠᱟᱱᱟ ᱚᱱᱮ ᱚᱱᱠᱟ ᱫᱚ ᱵᱟᱝ ᱠᱟᱱᱟ ᱜᱚᱢᱠᱮ᱾ ᱱᱚᱣᱟ ᱫᱚ ᱦᱟᱸᱜ ᱧᱮᱞᱚᱜ ᱠᱟᱱᱟ ᱡᱮ ᱩᱱᱤ ᱡᱟᱦᱟᱸᱭ ᱯᱟᱲᱦᱟᱜ ᱠᱟᱱᱟ ᱚᱱᱟᱜᱮ ᱟᱵᱚ ᱯᱟᱲᱦᱟᱜ ᱠᱟᱱᱟ ᱾ ᱡᱟᱦᱟᱸ ᱫᱚ ᱦᱟᱸᱜ ᱩᱱᱤ ᱫᱚ ᱮᱴᱟᱜ ᱞᱮᱝᱜᱩᱭᱮᱡᱽ ᱢᱟᱱᱮ ᱮᱴᱟᱜ ᱟᱲᱟᱝ ᱛᱮ ᱨᱚᱲᱫᱟ ᱟᱵᱚ ᱫᱚ ᱮᱴᱟᱜ ᱟᱲᱟᱝ ᱛᱮ ᱡᱟᱦᱟᱸ ᱫᱚ ᱟᱵᱚ ᱵᱩᱡᱷᱟᱹᱣ ᱨᱮ ᱡᱮᱢᱚᱱ ᱵᱚ ᱤᱭᱟᱹ ᱢᱟ ᱛᱟᱲᱟᱛᱟᱲᱤ ᱵᱚ ᱵᱩᱡᱷᱟᱹᱣ ᱚᱱᱟᱞᱟᱜᱤ ᱦᱸ ᱱᱚᱣᱟ ᱫᱚ ᱦᱳᱭ ᱟᱠᱟᱱᱟ ᱡᱟᱦᱟᱸ ᱫᱚ ᱡᱮᱢᱚᱱ ᱮᱴᱟᱜ ᱵᱟᱝᱞᱟ ᱦᱤᱱᱫᱤ ᱤᱝᱞᱤᱥ ᱚᱱᱟ ᱠᱚᱠᱚ ᱯᱟᱲᱦᱟᱜᱼᱟ ᱠᱤᱱᱛᱩ ᱦᱟᱸᱜ ᱧᱮᱞ ᱢᱮ ᱜᱚᱢᱠᱮ ᱡᱟᱦᱟᱸ ᱯᱟᱲᱦᱟᱣ ᱫᱚ ᱵᱩᱱ ᱚᱱᱟ ᱫᱚ ᱮᱠᱤ ᱜᱮᱭᱟ ᱟᱨ ᱱᱚᱜᱼᱭ ᱜᱚᱢᱠᱮ ᱪᱟᱹᱠᱨᱤ ᱪᱟᱹᱠᱨᱤ ᱫᱚ ᱦᱚᱜᱼᱚᱭ ᱧᱮᱞ ᱜᱚᱢᱠᱮ ᱠᱟᱛᱮᱢ ᱥᱟᱵ ᱨᱟᱠᱟᱵ ᱠᱟᱫᱟ ᱡᱟᱦᱟᱸ ᱫᱚ ᱵᱟᱝ ᱧᱟᱢᱚᱜ ᱠᱟᱱᱟ ᱜᱚᱝᱠᱮ ᱟᱵᱚ ᱫᱚ ᱠᱷᱟᱹᱞᱤ ᱦᱟᱸᱜ ᱥᱟᱱᱛᱟᱲᱤ ᱛᱮᱜᱮᱵᱚ ᱯᱟᱲᱦᱟᱜ ᱠᱟᱱᱟ ᱥᱟᱱᱛᱟᱲᱤ ᱵᱚ ᱦᱟᱛᱟᱣᱟ ᱚᱱᱟ ᱫᱚ ᱵᱟᱝ ᱠᱟᱱᱟ ᱜᱚᱢᱠᱮ ᱤᱧ ᱫᱩᱧ ᱢᱚᱱᱮᱭᱟ ᱡᱮ ᱟᱵᱚ ᱫᱚ ᱥᱟᱱᱛᱟᱲᱤ ᱥᱟᱶ ᱥᱟᱶᱛᱮ ᱡᱟᱦᱟᱸ ᱠᱚ ᱛᱩᱫᱩᱜ ᱠᱟᱱᱟ ᱥᱚᱨᱠᱟᱨ ᱠᱷᱚᱱᱟᱜ ᱚᱱᱟ ᱠᱚᱦᱚᱸ ᱵᱚ ᱪᱮᱥᱴᱟᱭ ᱢᱟ ᱪᱮᱫᱟᱜ ᱥᱮ ᱟᱵᱚ ᱫᱚ ᱚᱱᱟ ᱠᱚᱦᱚᱸ ᱵᱚ ᱠᱟᱱᱟ ᱚᱱᱟ ᱠᱚᱦᱚᱸ ᱢᱟᱱᱮ ᱵᱚ ᱫᱟᱣ ᱵᱚ ᱧᱟᱢᱟ ᱵᱟᱝ ᱤᱧ ᱫᱚ ᱜᱚᱜᱚ ᱯᱟᱹᱨᱥᱤ ᱛᱤᱧ ᱯᱟᱲᱦᱟᱣ ᱠᱟᱱᱟ ᱤᱧᱟᱹᱜ ᱫᱚ ᱱᱤᱛᱚ ᱩᱱᱟᱹᱜ ᱟᱸᱴ ᱵᱟᱝ ᱦᱩᱭ ᱠᱟᱱ ᱛᱤᱧᱟᱹ ᱦᱟᱸᱜ ᱢᱟᱱᱮ ᱩᱱᱟᱹᱜ ᱟᱸᱴ ᱵᱟᱝ ᱢᱟᱱᱮ ᱜᱚᱴᱟ ᱯᱟᱥᱱᱟᱣ ᱟᱠᱟᱱ ᱛᱤᱧᱟᱹ ᱚᱱᱟᱛᱮ ᱤᱧᱟᱹᱜ ᱫᱚ ᱦᱟᱸᱜ ᱵᱟᱹᱧ ᱧᱟᱢᱟ ᱚᱱᱮ ᱠᱟᱱᱟ ᱫᱚ ᱵᱟᱝ ᱠᱟᱱᱟ ᱩᱱᱤ ᱦᱚᱸ ᱚᱱᱟ ᱰᱤᱜᱽᱨᱤ ᱜᱮ ᱢᱮᱱᱟᱜ ᱛᱟᱭᱟ ᱟᱵᱚ ᱦᱚᱸ ᱚᱱᱠᱟ ᱰᱤᱜᱽᱨᱤ ᱜᱮ ᱦᱮᱱᱟᱜ ᱛᱟᱵᱚᱱᱟ ᱚᱱᱮ ᱚᱝᱠᱟ ᱢᱤᱫᱴᱮᱱ ᱧᱮᱞᱚᱜ ᱠᱟᱱᱟ ᱢᱟᱱᱮ ᱵᱟᱲᱟᱭ ᱢᱮᱱᱟᱜ ᱛᱤᱧᱟᱹ ᱜᱚᱝᱠᱮ ᱤᱧᱟᱹᱜ ᱵᱮᱯᱟᱨ ᱛᱮᱦᱚᱸ ᱟᱨ ᱜᱚᱢᱠᱮ ᱛᱟᱦᱞᱮ ᱟᱢ ᱯᱟᱲᱦᱟᱣ ᱥᱟᱶ ᱥᱟᱶᱛᱮ ᱯᱨᱮᱯᱟᱨᱮᱥᱚ ᱢᱟᱱᱮ ᱤᱭᱟᱹ ᱠᱟᱹᱢᱤ ᱠᱚᱨᱮᱱᱟᱜ ᱛᱟᱦᱞᱮ ᱪᱮᱥᱴᱟ ᱠᱚ ᱦᱳᱭᱳᱜ ᱠᱟᱱᱟ ᱥᱮ ᱵᱟᱝ ᱦᱟᱜ ᱠᱟᱹᱴᱤᱡ ᱞᱟᱹᱭ ᱞᱮᱠᱷᱟᱱᱡ ᱵᱚᱱ ᱱᱟᱯᱟᱭ ᱠᱚᱜᱼᱟ ᱡᱟᱦᱟᱸ ᱫᱚ ᱟᱵᱚ ᱡᱤᱭᱚᱱ ᱵᱟᱠᱷᱨᱟ ᱫᱚ ᱟᱹᱰᱤ ᱱᱟᱯᱟᱭ ᱜᱮᱭᱟ
ᱜᱚᱢᱠᱮ ᱟᱹᱞᱤᱧ ᱫᱚ ᱱᱤᱭᱟᱹ ᱜᱮᱞᱤᱧ ᱞᱟᱹᱭᱟ ᱡᱟᱦᱟᱸ ᱟᱹᱞᱤᱧ ᱡᱟᱦᱟᱸ ᱛᱮᱞᱤᱧ ᱯᱟᱲᱦᱟᱜ ᱠᱟᱱᱟ ᱟᱨᱠᱤ ᱚᱸᱰᱮ ᱫᱚ ᱵᱮᱥᱚᱨᱠᱟᱨᱤ ᱛᱮ ᱮᱠᱷᱚᱱ ᱫᱚᱞᱤᱧ ᱯᱟᱲᱦᱟᱜ ᱠᱟᱱᱟ ᱛᱚ ᱟᱫᱚ ᱚᱸᱰᱮ ᱫᱚ ᱮᱵᱮᱞ ᱮᱵᱮᱞ ᱜᱮ ᱠᱟᱹᱢᱤ ᱠᱚᱨᱮᱱᱟᱜ ᱫᱚ ᱥᱩᱡᱳᱜᱽ ᱥᱩᱵᱤᱫᱷᱟ ᱫᱚ ᱢᱮᱱᱟᱜᱼᱟ ᱛᱚ ᱢᱟᱱᱮ ᱡᱟᱦᱟᱸ ᱢᱤᱫ ᱢᱤᱫᱴᱟᱝ ᱜᱤᱫᱽᱨᱟᱹ ᱡᱩᱫᱤ ᱚᱸᱰᱮ ᱡᱩᱫᱤ ᱵᱷᱚᱨᱛᱤᱜ ᱛᱟᱦᱮᱱᱟ ᱛᱚ ᱡᱟᱦᱟᱸ ᱞᱮᱠᱟᱱᱟᱜ ᱢᱤᱫᱴᱟᱝ ᱡᱩᱫᱤ ᱪᱤᱫ ᱦᱚᱸ ᱵᱟᱭ ᱵᱟᱲᱟᱭᱟ ᱴᱷᱤᱠ ᱜᱮᱭᱟ ᱛᱚ ᱩᱱᱤᱭᱟᱜ ᱰᱤᱜᱽᱨᱤ ᱠᱚ ᱧᱮᱞᱟ ᱡᱮ ᱮᱱᱛᱮ ᱯᱟᱥ ᱤᱫᱤ ᱠᱟᱫᱟ ᱡᱟᱦᱟᱸ ᱞᱮᱠᱟ ᱛᱮᱜᱮ ᱟᱹᱰᱤ ᱠᱚᱥᱴᱚ ᱠᱟᱛᱮᱜ ᱜᱮᱭ ᱯᱟᱥ ᱤᱫᱤ ᱠᱟᱫᱟ ᱩᱱᱟᱹᱜ ᱱᱟᱢᱵᱟᱨ ᱵᱟᱹᱱᱩᱜ ᱛᱟᱭᱟ ᱯᱟᱨᱥᱮᱱᱴᱮᱡᱽ ᱵᱟᱹᱱᱩᱜ ᱛᱟᱭᱟ ᱛᱚ ᱮᱸᱰᱮᱠᱷᱟᱱ ᱩᱱᱤ ᱦᱚᱸ ᱚᱱᱠᱟᱱᱟᱜ ᱜᱮ ᱠᱟᱹᱢᱤ ᱠᱚ ᱮᱢᱟᱭᱟ ᱢᱟᱱᱮ ᱟᱭᱟᱜ ᱡᱟᱦᱟᱸ ᱡᱤᱭᱚᱱ ᱰᱟᱦᱟᱨ ᱫᱚ ᱚᱱᱠᱟ ᱞᱮᱠᱟ ᱫᱚ ᱛᱟᱵᱚᱜ ᱛᱟᱭ ᱜᱮᱭᱟ ᱵᱟᱝ ᱛᱟᱵᱚᱜ ᱨᱮᱱᱟᱜ ᱠᱟᱛᱷᱟ ᱠᱟᱛᱷᱟ ᱫᱚ ᱚᱱᱮ ᱚᱱᱟ ᱜᱮ ᱢᱤᱫᱴᱟᱝ ᱵᱮᱥᱚᱨᱠᱟᱨᱤ ᱨᱮᱱᱟᱜ ᱫᱚ ᱵᱷᱟᱜᱮ ᱥᱩᱵᱤᱫᱷᱟ ᱢᱮᱱᱟᱜ ᱠᱟᱫᱟ ᱟᱨ ᱟᱵᱮᱱ ᱡᱟᱦᱟᱸ ᱵᱮᱱ ᱞᱟᱹᱭ ᱠᱮᱫᱼ ᱪᱮᱫᱟ ᱜᱚᱜᱚ ᱟᱲᱟᱝ ᱛᱮ ᱯᱟᱲᱦᱟᱣ ᱠᱟᱛᱮᱫ ᱪᱮᱫ ᱦᱚᱸ ᱥᱮ ᱪᱮᱫ ᱧᱟᱢᱚᱜ ᱜᱮᱭᱟ ᱛᱚ ᱟᱹᱞᱤᱧ ᱦᱚᱸᱞᱤᱧ ᱢᱮᱱᱟ ᱢᱮᱱᱟᱜ ᱫᱚ ᱢᱮᱱᱟᱜ ᱜᱮᱭᱟ ᱵᱟᱹᱱᱩᱜᱼᱟ ᱚᱱᱠᱟᱱᱟᱜ ᱠᱟᱛᱷᱟ ᱫᱚ ᱵᱟᱝ ᱟᱫᱚ ᱱᱮᱜᱼ ᱟᱵᱚᱣᱟᱜ ᱥᱟᱶᱛᱟᱞᱤ ᱢᱤᱰᱤᱭᱟᱢ ᱛᱮᱫᱚ ᱩᱱᱟᱹᱜ ᱛᱟᱫᱟ ᱟᱹᱣᱨᱤ ᱦᱟᱸᱜ ᱤᱭᱟᱹᱜᱼᱟ
ᱢᱟᱱ ᱯᱟᱥᱱᱟ ᱛᱟᱵᱱ
ᱟᱨ ᱡᱚᱛᱚ ᱠᱚᱫᱚ ᱦᱟᱸᱜ ᱱᱮ ᱦᱟᱸᱜ ᱠᱚ ᱟᱵᱚᱨᱮᱱ ᱜᱮᱛᱚ ᱮᱠᱷᱚᱱ ᱫᱚ ᱨᱟᱥᱴᱨᱚᱯᱚᱛᱤ ᱢᱮᱱᱟᱭ ᱠᱟᱫᱮᱭᱟ ᱛᱚ ᱮᱠᱷᱚᱱ ᱫᱚ ᱦᱟᱸᱜ ᱟᱥᱛᱮ ᱟᱥᱛ- ᱛᱮᱦᱟᱸᱜ ᱵᱩᱡᱽ ᱧᱟᱢᱚᱜ ᱠᱟᱱᱟ ᱵᱟᱰᱟᱭ ᱧᱟᱢ ᱫᱟᱠᱚ ᱡᱮ ᱜᱚᱴᱟ ᱫᱷᱟᱹᱨᱛᱤ ᱨᱮᱱ ᱜᱮ ᱛᱚ ᱮᱠᱷᱚᱱ ᱫᱚ ᱟᱵᱚ ᱥᱟᱱᱛᱟᱞᱤ ᱢᱤᱰᱤᱭᱟᱢ ᱫᱚ ᱵᱤᱴᱮᱠ ᱠᱚᱫᱚ ᱟᱨᱛᱚ ᱵᱟᱹᱱᱩᱜ ᱟᱛᱚ
ᱵᱟᱝ ᱵᱟᱝ ᱜᱚᱝᱠᱮ ᱢᱟᱱᱮ ᱠᱟᱨᱚᱱ ᱜᱚᱝᱠᱮ ᱟᱸᱡᱚᱢ ᱢᱮ ᱱᱟᱦᱟᱜ ᱱᱚᱜᱼᱚᱭ ᱡᱮᱴᱟ ᱵᱤᱴᱮᱠ ᱠᱚ ᱚᱱᱟ ᱠᱚᱫᱚ ᱦᱟᱸᱜ ᱜᱚᱢᱠᱮ ᱟᱵᱚᱣᱟᱜ ᱫᱚ ᱦᱟᱸᱜ ᱢᱟᱱᱮ ᱪᱮᱫᱞᱮᱠᱟ ᱟᱠᱟᱱᱟ ᱟᱵᱚ ᱫᱚ ᱦᱟᱸᱜ ᱢᱟᱱᱮ ᱱᱤᱛ ᱯᱚᱨᱡᱚᱱᱛᱚ ᱞᱟᱹᱲᱦᱟᱹᱭ ᱠᱟᱱ ᱜᱮᱭᱟᱵᱚ ᱥᱮ ᱟᱫᱚ ᱦᱟᱸ ᱦᱚᱸᱜᱼᱚᱭ ᱡᱮᱴᱟ ᱟᱵᱚ ᱞᱟᱦᱟᱥᱮᱱ ᱞᱟᱦᱟ ᱞᱟᱹᱜᱤᱫ ᱚᱱᱟ ᱫᱚ ᱦᱟᱸᱜ ᱟᱵᱚ ᱟᱵᱩ ᱜᱮ ᱡᱟᱸᱜᱮ ᱫᱟᱨᱟᱢ ᱦᱩᱭᱩᱜ ᱛᱟᱵᱚᱱᱟ ᱪᱮᱫᱟᱜ ᱥᱮ ᱟᱵᱚ ᱵᱟᱝᱵᱚᱱ ᱞᱟᱦᱟ ᱞᱮᱱᱠᱷᱟᱱ ᱛᱟᱭᱱᱚᱢ ᱨᱮ ᱪᱤᱠᱟᱭ ᱞᱟᱦᱟᱜᱼᱟ ᱚᱱᱠᱟᱜᱮ ᱦᱟᱸᱜ ᱡᱚᱛᱚ ᱤᱭᱟᱹ ᱞᱮᱝ ᱤᱭᱟᱹ ᱠᱚᱦᱟᱸᱜ ᱢᱟᱱᱮ ᱢᱟᱱᱮ ᱡᱚᱛᱚ ᱤᱭᱟᱹ ᱠᱚ ᱵᱷᱟᱥᱟ ᱠᱚᱦᱚᱸ ᱚᱱᱮᱠᱟᱠᱚ ᱞᱟᱹᱲᱦᱟᱹᱭ ᱟᱠᱟᱫᱟ ᱢᱟᱲᱟᱝ ᱨᱮ ᱟᱵᱚ ᱫᱚᱦᱟᱸᱜ ᱠᱟᱹᱴᱤᱡ ᱛᱟᱭᱱᱚᱢ ᱧᱚᱜ ᱟᱵᱚᱣᱟᱜ ᱫᱚ ᱛᱟᱭᱱᱚᱢ ᱧᱚᱜ ᱞᱟᱹᱲᱦᱟᱹᱭ ᱠᱟᱱᱛᱮ ᱚᱱᱝᱠᱟ ᱟᱵᱚ ᱠᱚᱫᱚ ᱟᱵᱚ ᱟᱵᱚ ᱠᱚᱫᱚ ᱠᱚᱥᱴᱚ ᱦᱩᱭᱩᱜ ᱠᱟᱱ ᱛᱟᱵᱚᱱᱟ
ᱦᱮᱸ
ᱚᱱᱮᱠᱟ ᱧᱮᱞᱚᱜ ᱠᱟᱱᱟ ᱢᱤᱫᱴᱮᱱ ᱜᱚᱝᱠᱮ
ᱦᱮᱸ ᱚᱱᱟ ᱢᱟ ᱠᱟᱱ ᱜᱮ ᱠᱚᱥᱴᱚ ᱠᱚᱥᱴᱚ ᱵᱟᱝ ᱦᱩᱭ ᱞᱮᱱ ᱠᱷᱟᱡ ᱫᱚ ᱵᱟᱝ ᱧᱟᱢᱚᱜᱼᱟ ᱯᱷᱚᱞ ᱫᱚ ᱥᱮ ᱪᱮᱫ ᱠᱚᱥᱴᱚᱜ ᱦᱩᱭᱩᱜᱼᱟ ᱟᱨ ᱟᱵᱚ ᱠᱚᱜᱮ ᱱᱤᱛᱚᱜ ᱫᱚ ᱨᱟᱠᱟᱵ ᱦᱩᱭᱩᱜ ᱛᱟᱵᱚᱱᱟ
ᱦᱚᱭ ᱦᱚᱭ ᱟᱨ ᱜᱚᱝ ᱜᱚᱝᱠᱮ ᱟᱫᱚ ᱦᱟᱸᱜ ᱟᱞᱚᱵᱮᱱ ᱵᱟᱹᱜᱤᱭᱟ ᱱᱚᱣᱟ ᱱᱟᱯᱟᱭ ᱠᱟᱛᱷᱟ ᱠᱟᱱᱟ ᱟᱵᱮᱱ ᱵᱤ ᱵᱤᱴᱮᱠ ᱵᱚᱱ ᱠᱚᱨᱟᱣᱮᱫᱟ ᱢᱟᱱᱮ ᱱᱟᱯᱟᱭ ᱠᱟᱛᱷᱟ ᱜᱚᱝᱠᱮ ᱦᱚᱸᱜᱚᱭ ᱧᱮᱞᱢᱮ ᱟᱵᱚᱨᱮᱱ ᱦᱟᱸᱜ ᱡᱟᱦᱟᱸᱭ ᱡᱮᱢᱚᱱ ᱤᱭᱟᱹ ᱠᱚᱨᱮ ᱥᱟᱬᱮᱥ ᱠᱚ ᱢᱮᱱᱟᱜ ᱛᱟᱵᱚᱱᱟ ᱤᱭᱟᱹ ᱠᱚ ᱢᱚᱬᱮ ᱪᱟᱱᱟᱪ ᱠᱷᱚᱱᱟᱜ ᱢᱚᱬᱮ ᱪᱟᱱᱟᱪ ᱠᱷᱚᱱᱟᱜ ᱥᱟᱬᱮᱥ ᱠᱚᱵᱚᱱ ᱧᱟᱢ ᱮᱫᱟ ᱥᱮ ᱮᱠᱫᱚᱢ ᱞᱟᱯᱷᱟᱝ ᱵᱤᱫᱽᱫᱟᱹᱜᱟᱲ ᱞᱟᱹᱜᱤᱫ ᱞᱟᱯᱷᱟᱝ ᱵᱤᱫᱽᱫᱟᱹᱜᱟᱲ ᱫᱷᱟᱹᱵᱤᱡ ᱟᱫᱚ ᱦᱟᱸᱜ ᱱᱚᱣᱟᱨᱮ ᱟᱵᱚᱨᱮᱱ ᱧᱮᱞ ᱢᱮ ᱟᱵᱚ ᱦᱚᱸ ᱚᱸᱰᱮ ᱡᱩᱫᱤ ᱮᱴᱟᱜ ᱟᱹᱲᱟᱹ ᱨᱮᱱ ᱦᱚᱲᱮ ᱵᱚᱞᱚᱮᱭᱟ ᱛᱟᱦᱞᱮ ᱠᱷᱟᱱ ᱚᱸᱰᱮ ᱫᱚ ᱵᱟᱭ ᱞᱟᱹᱭ ᱵᱮᱥᱴᱷᱤᱠ ᱵᱟᱭ ᱵᱩᱡᱷᱟᱹᱣ ᱫᱟᱲᱮᱭᱟᱜ ᱠᱟᱱᱟ ᱥᱮ ᱚᱸᱰᱮ ᱫᱚ ᱦᱟᱸᱜ ᱧᱮᱞ ᱢᱮ ᱟᱵᱚ ᱠᱚᱨᱮᱱ ᱡᱟᱦᱟᱸ ᱠᱚ ᱟᱮ ᱠᱚ ᱟᱯᱮ ᱠᱚᱯᱮ ᱯᱟᱥ ᱞᱮᱠᱷᱟᱱ ᱚᱸᱰᱮ ᱫᱚ ᱦᱟᱸᱜ ᱟᱵᱚ ᱜᱮ ᱦᱟᱸᱜ ᱟ ᱵᱚ ᱤᱭᱟᱹᱵᱚ ᱪᱟᱥ ᱤᱭᱟᱹ ᱞᱟᱦᱟᱨᱮᱵᱚ ᱫᱟᱣ ᱵᱚ ᱧᱟᱢᱟ ᱪᱮᱫᱟᱜ ᱥᱮ ᱚᱸᱰᱮ ᱫᱚ ᱟᱢ ᱟᱢᱟᱜ ᱵᱷᱟᱥ ᱜᱚᱜᱚ ᱟᱲᱟᱝ ᱛᱮ ᱵᱮᱥ ᱵᱷᱟᱵ ᱛᱮᱢ ᱵᱩᱡ ᱫᱟᱲᱮᱣᱟᱭ ᱠᱟᱱᱟ ᱦᱟᱸᱜ ᱚᱱᱟᱛᱮ ᱜᱚᱝᱠᱮ ᱟᱵ ᱟᱵᱚᱨᱮᱱ ᱫᱚᱦᱟᱸᱜ ᱟᱱᱟᱴ ᱜᱮ ᱯᱟᱲᱟᱜ ᱠᱟᱱᱟ ᱠᱤᱱᱛᱩ ᱜᱚᱢᱠᱮ ᱱᱚᱜᱼᱚᱭ ᱟᱵᱚ ᱫᱚ ᱮᱴᱟᱜ ᱵᱷᱟᱥᱟᱛᱮ ᱡᱩᱫᱤ ᱵᱚ ᱯᱟᱲᱦᱟᱜᱼᱟ ᱢᱟᱱᱮ ᱛᱟᱦᱞᱮ ᱟᱵᱚᱣᱟᱜ ᱵᱷᱟᱥᱟ ᱫᱚ ᱚᱠᱚᱭᱮ ᱯᱟᱲᱦᱟᱜᱼᱟ ᱜᱚᱝᱠᱮ ᱚᱱᱮᱠᱟ ᱢᱤᱫᱴᱮᱱ
ᱚᱱᱟ ᱢᱟ ᱠᱟᱱ ᱜᱮᱭᱟ ᱵᱟᱝ ᱨᱮᱱᱟᱜ ᱠᱟᱛᱷᱟ ᱫᱚ ᱵᱟᱝ ᱠᱟᱱᱟ ᱛᱚ ᱜᱚᱢᱠᱮ ᱟᱹᱞᱤᱧ ᱫᱚ ᱡᱟᱦᱟᱸ ᱪᱤᱱᱛᱟᱹ ᱵᱷᱟᱵᱽᱱᱟ ᱠᱟᱛᱮᱫ
ᱦᱚᱭ ᱴᱷᱤᱠ ᱜᱚᱢᱠᱮ ᱦᱮᱸ ᱜᱚᱝᱠᱮ ᱨᱚᱲ ᱟᱡᱚᱢ
ᱦᱩᱭ ᱠᱟᱱᱟ ᱴᱷᱤᱠ ᱜᱮᱭᱟ ᱟᱹᱞᱤᱧ ᱦᱚᱸ ᱵᱟᱹᱞᱤᱧ ᱞᱟᱹᱭᱮᱫᱟ ᱵᱟᱝ ᱠᱟᱱᱟ ᱫᱚ ᱮᱢᱚᱱ ᱞᱮᱠᱟᱱᱟᱜ ᱵᱟᱝ ᱠᱟᱱᱟ ᱛᱚ ᱟᱞᱤᱧ ᱫᱚ ᱚᱱᱟ ᱦᱚᱞᱤᱧ ᱥᱮᱬᱟ ᱠᱮᱫᱟ ᱡᱷᱚᱛᱚ ᱠᱤᱪᱷᱩ ᱜᱮᱞᱤᱧ ᱥᱮᱲᱟ ᱟᱠᱟ ᱥᱮᱬᱟ ᱠᱟᱛᱮᱮᱫ ᱜᱮ ᱚᱱᱛᱮ ᱜᱮᱮᱞᱞᱤᱧ ᱪᱟᱞᱟᱜ
ᱦᱳᱭ ᱜᱚᱝᱠᱮ᱾
ᱚᱲᱟᱜ ᱨᱮᱱᱟᱜ ᱯᱚᱨᱤᱥᱛᱷᱤᱛᱤ ᱜᱚᱼᱵᱟ ᱠᱚ ᱦᱟᱸᱜ ᱵᱚᱭᱚᱥ ᱠᱚᱦᱚᱸ ᱦᱩᱭ ᱜᱚᱫᱚᱜ ᱠᱟᱱᱟ ᱮᱸᱰᱮᱠᱷᱟᱱ ᱛᱤᱥ ᱦᱟᱸᱜ ᱠᱚ ᱵᱟᱹᱜᱤ ᱦᱚᱴᱚᱧᱟᱹ ᱦᱟᱸᱜ ᱤᱧᱦ ᱵᱟᱹᱧ ᱵᱟᱲᱟᱭᱟ ᱟᱫᱚ ᱮᱸᱰᱮᱠᱷᱟᱱ ᱚᱱᱟ ᱠᱷᱟᱹᱛᱤᱨ ᱛᱮᱜᱮ, ᱢᱟᱱᱮ ᱛᱟᱲᱟᱛᱟᱲᱤ ᱠᱟᱹᱢᱤ ᱧᱟᱢ ᱞᱮᱱᱠᱷᱟᱡ ᱜᱮ ᱵᱷᱟᱜᱮᱼᱟ ᱟᱨ ᱟᱨ ᱟᱞᱮ ᱫᱚ
ᱧᱟᱢ ᱞᱮᱱᱠᱷᱟᱱ ᱜᱮ ᱱᱟᱯᱟᱭᱚᱜᱼᱟ ᱦᱮᱸ᱾